ᱦᱮᱞᱳ᱾
ᱮᱸ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ᱾
ᱦᱩᱸ ᱱᱟᱯᱟᱭ ᱪᱮᱟᱠᱟ ᱢᱮᱱᱟᱜ ᱵᱤᱱᱟ ᱛᱟᱦᱚᱞᱮ? ᱮᱸ ᱱᱟᱯᱟᱭ ᱵᱟᱲᱟ ᱜᱮ, ᱟᱨ ᱟᱵᱮᱱ ᱜᱮ ᱞᱟᱹᱭ ᱵᱮᱱ ᱪᱮᱫ ᱞᱮᱠᱟ ᱵᱮᱱ ᱛᱟᱦᱮᱸ ᱵᱟᱲᱟᱭ ᱠᱟᱱᱟ?
ᱟᱹᱞᱤᱧ ᱦᱚᱸ ᱱᱟᱯᱟᱭ ᱵᱟᱲᱟ ᱜᱮ ᱾
ᱨᱚᱲ ᱠᱞᱤᱭᱟᱨ ᱜᱮ ᱟᱸᱡᱚᱢᱚᱜ ᱠᱟᱱᱟ ᱛᱚ?
ᱦᱮᱸ ᱦᱮᱸ ᱠᱞᱤᱭᱟᱨ ᱜᱮ᱾
ᱦᱩᱸ᱾
ᱟᱞᱮᱭᱟᱜ?
ᱦᱮᱸ ᱦᱮᱸ ᱠᱞᱤᱭᱟᱨ ᱜᱮ ᱟᱸᱡᱚᱢᱚᱜ ᱠᱟᱱᱟ ᱾
ᱟ ᱞᱮ ᱪᱮᱫ ᱪᱤᱠᱟᱹᱭ ᱪᱮᱫ ᱠᱚ ᱪᱤᱠᱟᱹᱭ ᱦᱩᱭᱩᱜ ᱠᱟᱱ ᱛᱟᱦᱮᱸ ᱛᱟᱦᱚᱞᱮ?
ᱱᱤᱛᱚᱜ ᱫᱚ ᱡᱚᱢ ᱵᱟᱲᱟ ᱦᱩᱭᱱᱟ ᱱᱤᱛᱚᱜ ᱫᱚ᱾
ᱟ᱾ ᱟᱨ ᱚᱱᱛᱮ ᱫᱟᱜ ᱫᱟᱜ ᱡᱟᱹᱲᱤ ᱠᱚ ᱪᱮᱫᱞᱮᱠᱟ ᱟᱯᱮ ᱥᱮᱫ ᱫᱚ?
ᱦᱩᱸ ᱦᱩᱭᱩᱜ ᱠᱟᱱ ᱜᱮᱭᱟ ᱱᱤᱛᱚᱜ ᱫᱚᱭ ᱛᱷᱤᱭᱟᱹ ᱵᱟᱲᱟ ᱟᱠᱟᱫᱟ ᱵᱚᱞᱮ᱾
ᱟᱪᱪᱷᱟ ᱟᱞᱮ ᱥᱮᱱ ᱫᱟᱜ ᱜᱮ ᱵᱟᱝ ᱮ ᱫᱟᱜ ᱮ᱾ ᱪᱟᱥ ᱠᱟᱹᱢᱤ ᱫᱚ ᱪᱤᱠᱟᱹᱛᱮ ᱦᱩᱭᱩᱜᱼᱟ ᱛᱟᱦᱚᱞᱮ?
ᱚ ᱦᱚᱸ ᱢᱤᱫ ᱦᱟᱯᱛᱟ ᱠᱷᱚᱡ ᱫᱚᱭ ᱫᱟᱜ ᱮ ᱠᱟᱱᱟ ᱚᱱᱛᱮ ᱦᱚᱸ᱾
ᱟ᱾
ᱦᱳᱭ᱾ ᱛᱚ ᱴᱨᱚᱯᱤᱠ ᱞᱟᱹᱭ ᱛᱟᱞᱟᱝ ᱢᱮ ᱟᱠᱟᱴᱟᱜ ᱴᱨᱚᱯᱤᱠ ᱱᱤᱭᱮ ᱵᱟᱨᱮ ᱛᱮᱞᱟᱝ ᱨᱚᱯᱚᱲᱟ?
ᱟᱵᱮᱱ ᱜᱮ ᱞᱟᱹᱭ ᱞᱮᱠᱷᱟᱱ ᱵᱷᱟᱹᱞᱤ ᱦᱩᱭᱩᱜᱼᱟ᱾
ᱚ ᱢᱟᱱᱮ ᱟᱵᱮᱱ ᱵᱮᱱ ᱯᱷᱳᱱ ᱠᱟᱫᱟ ᱛᱚ ᱢᱟᱱᱮ ᱟᱵᱮᱱ ᱥᱮᱵᱷᱮᱱᱴᱤ ᱯᱟᱨᱥᱮᱱ ᱞᱮᱠᱟ ᱟᱵᱮᱱ ᱫᱚ ᱨᱚᱲ ᱦᱩᱭᱩᱜ ᱛᱟᱵᱤᱱᱟ ᱛᱚ
ᱦᱮᱸ ᱟᱫᱚ ᱟᱵᱮᱱ ᱞᱟᱹᱭ ᱵᱮᱱ ᱡᱮ ᱚᱠᱟᱴᱟᱜ ᱦᱮᱸ ᱦᱮᱸ ᱟᱹᱞᱤᱧ ᱫᱚ ᱱᱚᱸᱜᱼᱚᱭ ᱱᱟᱣᱟ ᱜᱮᱭᱟᱞᱤᱧ ᱚᱱᱟ ᱦᱚᱛᱮᱡ ᱛᱮ ᱢᱟᱱᱮ ᱮᱠᱴᱩ ᱤᱭᱟᱹ ᱦᱩᱭᱩᱜ ᱠᱟᱱ ᱛᱟᱹᱞᱤᱧᱟ ᱾
ᱚ ᱟᱪᱪᱷᱟ ᱟᱪᱪᱷᱟ᱾ ᱛᱚ ᱩᱱᱠᱩ ᱢᱟᱱᱮ ᱢᱤᱫᱴᱮᱜ ᱴᱨᱚᱯᱤᱠ ᱱᱤᱭᱮ ᱛᱮᱞᱟᱝ ᱨᱚᱯᱚᱲᱟ ᱚᱱᱟ ᱫᱚ ᱴᱨᱚᱯᱤᱠ ᱫᱚ ᱦᱩᱭᱩᱜ ᱠᱟᱱᱟ ᱡᱮᱢᱚᱱ ᱠᱚᱲᱟ ᱜᱤᱫᱽᱨᱟᱹ ᱠᱩᱲᱤ ᱜᱤᱫᱽᱨᱟᱹ ᱡᱮᱢᱚᱱ ᱠᱟᱹᱴᱤᱡ ᱨᱮᱠᱚ ᱵᱟᱯᱞᱟᱭᱮᱜ ᱠᱚᱣᱟ ᱦᱮᱸ ᱚᱱᱟ ᱵᱟᱨᱮᱛᱮ ᱞᱟᱝ ᱨᱚᱯᱚᱲᱟ ᱾
ᱟ
ᱱᱟᱯᱟᱭ ᱜᱮᱭᱟ ᱛᱚ ᱴᱨᱚᱯᱤᱠ?
ᱦᱮᱸ ᱱᱟᱯᱟᱭ ᱫᱚ ᱱᱟᱯᱟᱭ ᱜᱮᱭᱟ ᱢᱮᱱᱠᱷᱟᱱ ᱤᱱᱟᱹᱜ ᱫᱚ ᱤᱭᱟᱹ ᱵᱟᱝ ᱵᱟᱲᱟᱭ ᱵᱟᱹᱱᱩᱜ ᱠᱟᱜ ᱛᱤᱧᱟᱹ ᱛᱚ ᱡᱮ ᱠᱟᱹᱴᱤᱡ ᱠᱷᱚᱱ ᱪᱮᱫ ᱛᱮᱠᱚ ᱢᱟᱱᱮ ᱱᱚᱝᱠᱟ ᱤᱭᱟᱹ ᱵᱟᱲᱟᱭ ᱚᱠᱟ ᱥᱮ ᱪᱮᱫ ᱵᱟᱯᱞᱟᱭ ᱥᱮ ᱪᱮᱫ ᱠᱟᱹᱴᱤᱡ ᱠᱷᱚᱱ ᱫᱚ ᱱᱚᱝᱠᱟ ᱫᱚ ᱾
ᱚ ᱦᱮᱸ ᱢᱟᱱᱮ ᱚᱠᱟ ᱚᱠᱟ ᱠᱚᱨᱮ ᱫᱚ ᱠᱟᱹᱴᱤᱡ ᱨᱮᱠᱚ ᱵᱟᱯᱞᱟᱭᱮᱫ ᱠᱚᱣᱟ ᱾ ᱚᱱᱟ ᱨᱮᱭᱟᱜ ᱟᱹᱰᱤ ᱦᱚᱲ ᱟᱜ ᱮᱴᱠᱮᱴᱚᱬᱮ ᱦᱮᱱᱟᱜᱼᱟ ᱦ ᱚᱱᱟ ᱵᱟᱨᱮ ᱛᱮᱜᱮᱞᱟᱝ ᱨᱚᱯᱚᱲ ᱠᱮᱭᱟ ᱾
ᱟᱫᱚ ᱟᱹᱞᱤᱧ ᱢᱩᱪᱮᱫ ᱤᱱᱟᱹ ᱦᱮᱸ ᱟᱫᱚ ᱟᱹᱞᱤᱧ ᱥᱮᱫ ᱦ ᱞᱟᱹᱭ ᱵᱮᱱ ᱾
ᱦᱮᱸ ᱞᱟᱹᱭ ᱵᱮᱱ ᱾
ᱚᱱᱟ ᱟᱹᱞᱤᱧ ᱤᱱᱟᱹ ᱵᱟᱲᱟᱭ ᱵᱟᱹᱱᱩᱜ ᱟᱠᱟᱫ ᱛᱤᱞᱤᱧ ᱡᱮ ᱢᱟᱱᱮ ᱪᱮᱫ ᱛᱮᱫ ᱠᱚ ᱱᱚᱝᱠᱟ ᱦᱮᱸ ᱵᱟᱯᱞᱟᱭᱮᱫ ᱠᱚᱣᱟ ᱪᱮᱫ ᱟᱵᱮᱱ ᱵᱟᱲᱟᱭ ᱢᱮᱱᱟᱜ ᱛᱟᱵᱮᱱᱟ ᱠᱤ?
ᱦᱮᱸ ᱵᱟᱰᱟᱭ ᱫᱚ ᱟᱞᱮᱥᱮᱫ ᱫᱚᱠᱚ ᱦᱩᱭᱩᱜ ᱠᱟᱱᱟ ᱛᱚ ᱚᱱᱟᱛᱮ ᱱᱟᱥᱮᱭᱟᱜ ᱞᱟᱹᱭ ᱦᱚᱞᱤᱧ ᱞᱟᱹᱭ ᱫᱟᱲᱮᱭᱟᱜ ᱜᱮᱭᱟ ᱾
ᱦᱮᱸ ᱡᱟᱦᱟᱸ ᱟᱵᱮᱱ ᱵᱟᱲᱟᱭ ᱟᱵᱮᱱ ᱚᱱᱟᱜᱮ ᱞᱟᱹᱭ ᱵᱮᱱ ᱛᱟᱯᱚᱨᱮ ᱟᱹᱞᱤᱧ ᱡᱟᱦᱟᱸ ᱚᱸᱰᱮ ᱠᱷᱚᱱ ᱞᱤᱧ ᱵᱩᱡ ᱟᱥᱮ ᱪᱮᱫ ᱚᱱᱟᱞᱤᱧ ᱞᱟᱹᱭ ᱟᱵᱮᱱᱟ ᱾
ᱚ ᱟᱯᱮ ᱟᱯᱮ ᱥᱮᱫ ᱫᱚ ᱠᱟᱹᱴᱤᱡ ᱨᱮᱫᱚ ᱵᱟᱠᱚ ᱵᱟᱯᱞᱟᱜ ᱠᱟᱱᱛᱮ?
ᱦᱮᱸ ᱡᱮᱢᱚᱱ ᱵᱟᱯᱞᱟ ᱫᱚ ᱵᱟᱯᱞᱟᱜ ᱠᱟᱱᱟ ᱠᱚ ᱠᱚ ᱢᱮᱱᱠᱷᱟᱱ ᱱᱚᱝᱠᱟ ᱡᱮ ᱚᱲᱟᱜ ᱠᱷᱚᱱ ᱤᱭᱟᱹ ᱠᱟᱛᱮ ᱥᱮ ᱪᱮᱫ ᱚᱱᱟ ᱟᱸᱜᱤᱨ ᱠᱟᱛᱮ ᱠᱚ ᱵᱟᱯᱞᱟᱜ ᱠᱟᱱᱟ ᱠᱟᱹᱴᱤᱡ ᱠᱷᱚᱱ ᱫᱚ ᱾ ᱢᱮᱱᱠᱷᱟᱱ ᱱᱚᱝᱠᱟ ᱤᱭᱟᱹ ᱠᱟᱛᱮᱫ ᱫᱚ ᱵᱟᱝ ᱾
ᱦᱳᱭ ᱦᱳᱭ ᱦᱳᱭ ᱢᱟᱱᱮ ᱱᱤᱝᱠᱟ ᱛᱮᱜᱮ ᱢᱟᱱᱮ ᱡᱮᱢᱚᱱ ᱚᱞ ᱯᱟᱲᱦᱟᱣ ᱵᱟᱹᱜᱤ ᱠᱟᱛᱮᱫ ᱡᱮᱢᱚᱱ ᱠᱚ ᱵᱟᱯᱞᱟᱜ ᱠᱟᱱᱟ ᱾ ᱵᱟᱯᱞᱟᱜ ᱠᱟᱱᱟ ᱠᱚ ᱠᱟᱹᱴᱤᱡ ᱩᱢᱟᱨ ᱨᱮ ᱾
ᱚ ᱯᱟᱲᱦᱟᱣ ᱚᱞ ᱯᱟᱲᱦᱟᱣ ᱛᱮᱜᱮ ᱛᱚ ᱢᱟᱱᱮᱤᱭᱟᱹ ᱠᱤᱪᱷᱩ ᱤᱭᱟᱹ ᱦᱩᱭᱮᱱ ᱛᱟᱠᱚᱣᱟ ᱛᱟᱨᱯᱚᱨᱮ ᱚᱱᱛᱮ ᱠᱷᱚᱱ ᱦᱮᱸ ᱚᱲᱟᱜ ᱠᱷᱚᱱ ᱵᱟᱝᱠᱚ ᱨᱟᱹᱡᱤᱜ ᱠᱟᱱᱟ ᱥᱮ ᱪᱮᱫ ᱢᱟᱱᱮ ᱪᱮᱫ ᱪᱚᱝ ᱵᱩᱡ ᱠᱮᱫ ᱠᱚ ᱵᱮᱥ ᱱᱚᱝᱠᱟ ᱠᱟᱛᱮᱜ ᱜᱮ ᱵᱟᱯᱞᱟᱜ ᱠᱟᱱᱟ ᱠᱚ ᱟᱸᱜᱤᱨ ᱠᱟᱛᱮᱫ ᱾ ᱚᱱᱟᱜᱮ ᱾
ᱦᱳᱭ ᱦᱳᱭ ᱦᱳᱭ ᱾ ᱢᱟᱱᱮ ᱱᱤᱝᱠᱟ ᱱᱮᱛᱚᱜ ᱟᱞᱮᱥᱮᱫ ᱦᱚᱸ ᱱᱤᱝᱠᱟ ᱜᱮᱠᱚ ᱠᱟᱹᱴᱤᱡ ᱨᱮ ᱜᱤᱫᱽᱨᱟᱹ ᱠᱚ ᱯᱟᱲᱦᱟᱜ ᱠᱟᱱᱟ ᱠᱚ ᱵᱟᱠᱚ ᱯᱟᱲᱟᱜ ᱠᱟᱱᱟ ᱚᱠᱚᱭ ᱠᱚᱫᱚ ᱠᱚ ᱾ ᱵᱟ ᱤᱥᱠᱩᱞ ᱦᱚᱸ ᱵᱟᱠᱚ ᱪᱟᱞᱟᱜ ᱠᱟᱱᱟ ᱟᱨ ᱠᱚᱢ ᱩᱢᱮᱨ ᱠᱚ ᱯᱟᱲᱦᱟᱜ ᱠᱟᱱᱟ ᱚᱱᱟ ᱵᱟᱯᱞᱟᱜ ᱠᱟᱱᱟ ᱡᱮᱢᱚᱱ ᱤᱥᱠᱩᱞ ᱵᱟᱠᱚ ᱪᱟᱞᱟᱜ ᱠᱟᱱᱟ ᱵᱟᱝ ᱟᱫᱚ ᱠᱚ ᱪᱮᱠᱟᱛᱮᱭ ᱵᱩᱡᱷᱟᱹᱣᱟ ᱵᱟᱭ ᱥᱤᱠᱥᱟᱹ ᱥᱤᱟ ᱥᱤᱠᱥᱟ ᱵᱟᱭ ᱦᱟᱛᱟᱣ ᱞᱮᱠᱦᱟᱡ ᱾
ᱦᱮᱸ ᱾
ᱦᱳᱭ ᱟᱨ ᱵᱟᱯᱞᱟᱜ ᱠᱟᱱᱟᱠᱚ ᱚᱱᱟᱦᱚ ᱵᱟᱠᱚ ᱞᱟᱹᱭ ᱫᱟᱲᱮᱭᱟᱜ ᱠᱟᱱᱟ ᱡᱮ ᱯᱚᱨᱮᱛᱮ ᱟᱵᱚ ᱥᱚᱸᱜᱮ ᱪᱮᱫ ᱦᱩᱭᱩᱜᱼᱟ ᱵᱟᱝ ᱦᱩᱭᱩᱜᱼᱟ ᱾
ᱚᱱᱟ ᱚᱱᱟ ᱜᱮᱛᱚ ᱵᱟᱝᱠᱚ ᱵᱩᱡ ᱮᱫᱟ ᱱᱮᱛᱟᱨ ᱠᱚ ᱠᱟᱹᱴᱤᱡ ᱜᱤᱫᱽᱨᱟᱹ ᱫᱚ ᱚᱱᱮ ᱾ ᱡᱮ ᱯᱚᱨᱮ ᱵᱟᱯᱞᱟ ᱠᱟᱛᱮᱜ ᱪᱮᱫ ᱦᱩᱭᱩᱜ ᱟ ᱥᱮ ᱪᱮᱫ ᱚᱱᱟ ᱦᱚᱸᱛᱚ ᱢᱟᱱᱮ ᱾ ᱪᱤᱱᱛᱟᱹᱭ ᱚᱱᱟ ᱠᱚᱫᱚ ᱵᱟᱝᱠᱚ ᱪᱤᱱᱛᱟᱹᱭᱮᱫᱟ ᱡᱮ ᱦᱮᱸ ᱱᱤᱛᱚᱜ ᱵᱟᱯᱞᱟ ᱥᱟᱱᱟᱭᱮᱫ ᱠᱚᱣᱟ ᱵᱟᱯᱞᱟ ᱠᱚᱜ ᱠᱟᱱᱟ ᱠᱚ ᱛᱟᱯᱚᱨᱮ ᱯᱚᱨᱮ ᱡᱟᱦᱟᱸ ᱦᱳᱭᱳᱜᱼᱟ ᱚᱱᱟ ᱫᱚ ᱚᱱᱟ ᱟᱜᱮ ᱵᱟᱝᱠᱚ ᱪᱤᱱᱛᱟᱹᱭᱮᱫᱟ ᱯᱚᱨᱮ ᱟᱵᱟᱨ ᱠᱚᱥᱴᱚᱜ ᱠᱟᱱᱟ ᱠᱚ ᱡᱮ ᱦᱮᱸ ᱪᱮᱫᱟᱜ ᱪᱚᱝ ᱵᱟᱯᱟᱭᱱᱟ ᱥᱮ ᱪᱮᱫ ᱤᱱᱮᱜ ᱠᱟᱹᱴᱤᱡ ᱨᱮ ᱾
ᱦᱳᱭ ᱡᱮᱢᱚᱱ ᱵᱚᱭᱮᱥ ᱦᱚᱸ ᱱᱤᱛᱚᱜ ᱵᱟᱝ ᱦᱩᱭ ᱠᱟᱱ ᱛᱟᱠᱚᱣᱟ ᱟᱨᱠᱚ ᱵᱟᱯᱞᱟᱜ ᱠᱟᱱᱟ ᱡᱮᱢᱚᱱ ᱠᱟᱹᱣᱰᱤ ᱠᱚᱨᱮᱱᱟᱜ ᱟᱹᱰᱤ ᱚᱥᱩᱵᱤᱫᱷᱟ ᱱᱤᱛ ᱨᱮ ᱡᱮᱢᱚᱱ ᱯᱚᱱᱨᱚ ᱵᱚᱪᱷᱚᱨ ᱥᱳᱞᱳ ᱵᱚᱪᱷᱚᱨ ᱨᱮ ᱡᱩᱫᱤ ᱯᱚᱨᱤᱵᱟᱨ ᱨᱮᱱᱟᱜ ᱡᱚᱫᱤ ᱫᱟᱭᱤᱛᱛᱚ ᱜᱨᱚᱦᱚᱱ ᱞᱮᱠᱷᱟᱡ ᱫᱚ ᱚᱱᱟ ᱠᱚᱫᱚ ᱵᱟᱝ ᱴᱷᱤᱠ ᱵᱟᱝ ᱵᱮᱥᱚᱜ ᱠᱟᱱᱟ᱾ ᱡᱮᱢᱚᱱ ᱩᱱᱤ ᱫᱚ ᱟᱹᱠᱤᱞ ᱵᱟᱹᱱᱩᱜ ᱛᱟᱭᱟ ᱡᱮ ᱪᱮᱫ ᱤᱧ ᱪᱤᱠᱟᱹ ᱵᱟᱹᱧ ᱪᱤᱠᱟᱭᱟᱛᱮ ᱩᱱᱟᱹᱜ ᱠᱟᱹᱴᱤᱡ ᱵᱚᱭᱮᱥ ᱠᱷᱚᱡ ᱜᱮᱺ ᱡᱮᱢᱚᱱ ᱚᱲᱟᱜ ᱠᱚᱨᱮᱱᱟᱜ ᱦᱚᱸ ᱥᱚᱝᱥᱟᱨ ᱠᱚᱨᱮᱱᱟᱜ ᱡᱚᱛᱚ ᱵᱷᱟᱨ ᱟᱡᱜᱮ ᱦᱟᱛᱟᱣ ᱦᱳᱭᱳᱜ ᱠᱟᱱ ᱛᱟᱭᱟ᱾
ᱟᱨ ᱠᱟᱹᱴᱤᱡ ᱠᱷᱚᱡ ᱮ ᱠᱟᱹᱢᱤᱭᱟ᱾ ᱱᱚᱛᱮ ᱛᱟᱯᱚᱨᱮ ᱟᱨᱦᱚ ᱜᱤᱫᱽᱨᱟᱹ ᱯᱤᱫᱸᱨᱟ ᱨᱮ ᱟᱹᱰᱤ ᱥᱚᱢᱚᱥᱟ᱾ ᱢᱮᱰᱤᱠᱮᱞ ᱨᱮᱦᱚ ᱵᱚᱞᱮ ᱟᱴᱷᱨᱚ ᱵᱚᱪᱷᱚᱨ ᱠᱷᱚᱱ ᱞᱟᱛᱟᱨ ᱵᱚᱞᱮ ᱵᱟᱠᱚ ᱧᱮᱞ ᱠᱚᱣᱟ᱾
ᱦᱮᱸ ᱟᱨ ᱢᱟᱱᱮ ᱟᱴᱷᱨᱚ ᱵᱚᱪᱷᱚᱨ ᱟᱨ ᱠᱩᱲᱤ ᱜᱤᱫᱽᱨᱟᱹ ᱠᱚᱫᱚ ᱟᱴᱷᱮᱨᱚ ᱵᱚᱪᱷᱚᱨ ᱞᱟᱛᱟᱨ ᱫᱚ ᱚᱱᱮ ᱜᱤᱫᱽᱨᱟᱹ ᱛᱚ ᱚᱱᱮ ᱦᱟᱛᱟᱣ ᱫᱚ ᱵᱟᱝ ᱩᱪᱤᱛ ᱠᱟᱱᱟ ᱱᱮᱛᱟᱨ ᱫᱚ ᱚᱱᱮ ᱡᱮᱦᱮᱛᱩ ᱢᱟᱱᱮ ᱱᱤᱡᱮᱨᱟᱜ ᱤᱭᱟᱹ ᱥᱮᱡ ᱦᱚᱸᱛᱚ ᱥᱚᱨᱤᱨ ᱥᱮᱡ ᱦᱚᱸᱛᱚ ᱧᱮᱞ ᱦᱳᱭᱳᱜᱼᱟ ᱦᱚᱲᱢᱚ ᱥᱮᱡ ᱦᱚᱸ᱾ ᱚᱱᱟ ᱚᱱᱟ ᱱᱮᱛᱟᱨ ᱫᱚ ᱚᱱᱟ ᱠᱚᱫᱚ ᱵᱟᱝᱠᱚ ᱵᱩᱡ ᱫᱟ᱾
ᱦᱚᱭ᱾
ᱟᱨ ᱪᱮᱫ ᱢᱟᱧ ᱜᱤᱫᱽᱨᱟᱹᱴᱤᱫᱽᱨᱟᱹ ᱡᱮᱢᱚᱱ ᱦᱮᱱᱟᱜ ᱠᱚᱣᱟ᱾ ᱡᱮᱢᱚᱱ ᱚᱠᱚᱭ ᱠᱚᱨᱮᱱ ᱫᱚ ᱜᱤᱫᱽᱨᱟᱹ ᱠᱚ ᱠᱟᱹᱴᱤᱡ ᱨᱮᱜᱮ ᱠᱩ ᱦᱩᱭ ᱱᱟ ᱩᱱᱤ ᱦᱩᱭ ᱠᱟᱛᱮᱫ ᱦᱚᱸ ᱟᱨᱦᱚᱸ ᱮᱠᱫᱚᱢ ᱡᱮᱢᱚᱱ ᱚᱱᱟ ᱢᱤᱫᱴᱤᱜ ᱦᱮᱱᱟᱜᱼᱟ ᱚᱱᱟ ᱛᱷᱟᱭᱨᱚᱭᱮᱰ ᱠᱚ ᱵᱟᱠᱚ ᱧᱮᱞᱮᱫ ᱠᱟᱱᱟ ᱛᱟᱯᱚᱨᱮ ᱛᱷᱮᱞᱟᱥᱮᱢᱤᱭᱟᱹ ᱵᱟᱠᱚ ᱧᱮᱞᱮᱜ ᱠᱟᱱᱟ ᱚᱱᱟ ᱠᱚ ᱨᱚᱜ᱾ ᱡᱮᱢᱚᱱ ᱛᱷᱮᱞᱟᱥᱮᱢᱤᱭᱟᱹ ᱫᱚ ᱦᱳᱭᱳᱜ ᱠᱟᱱᱟ ᱡᱮᱢᱚᱱ ᱚᱱᱟ ᱡᱮᱢᱚᱱ ᱵᱚᱝᱥᱚᱜᱚᱛᱚ ᱨᱳᱜᱽ᱾ ᱚᱱᱟ ᱫᱚ ᱵᱟᱱᱟ ᱦᱚᱲᱲᱟᱜ ᱪᱮᱠ ᱦᱩᱭᱩᱜᱼᱟ ᱟᱨ ᱚᱠᱚᱭ ᱠᱚᱫᱚ ᱵᱚᱠᱚ ᱪᱤᱠᱟᱹᱜ ᱠᱟᱱᱟ ᱩᱱᱟᱹᱜ ᱵᱟᱰᱟᱭ ᱵᱟᱹᱱᱩᱜᱼᱟ ᱟᱹᱠᱤᱞ ᱵᱟᱹᱱᱩᱜᱼᱟ᱾ ᱟᱨ ᱚᱱᱟ ᱠᱚᱫᱚ ᱟᱹᱰᱤ ᱡᱟᱨᱩᱨᱤ ᱠᱟᱱᱟ᱾
ᱯᱟᱲᱦᱟᱣ ᱠᱚ ᱵᱟᱹᱜᱤ ᱠᱟᱛᱮᱜ ᱡᱚᱫᱤ ᱱᱚᱝ ᱚᱱᱠᱟ ᱡᱩᱫᱤ ᱠᱟᱛᱮ ᱦᱚᱲ ᱵᱚ ᱵᱩᱡᱽ ᱟᱠᱚᱣᱟ ᱡᱮ ᱵᱤᱱᱟᱹ ᱯᱟᱲᱦᱟᱣ ᱠᱟ ᱠᱟᱛᱮᱫ ᱪᱤᱠᱟᱹ ᱛᱮᱠᱚ ᱵᱩᱡᱟ ᱡᱮ ᱦᱮᱸ ᱱᱤᱭᱟᱹ ᱠᱚ ᱦᱩᱭᱩᱜ-ᱟ ᱥᱮ ᱪᱮᱫ᱾ ᱱᱤᱭᱟᱹ ᱠᱚ ᱦᱩᱭᱩᱜᱼᱟ ᱱᱚᱝᱠᱟ ᱠᱚᱨᱟᱣ ᱞᱮᱠᱟ ᱠᱷᱟᱱ ᱟᱫᱚ ᱜᱤᱫᱽᱨᱟᱹ ᱠᱚᱦᱚᱸ ᱪᱮᱫ ᱮᱢ ᱢᱮᱛᱟ ᱠᱚᱣᱟ ᱟᱨ ᱞᱟᱹᱭ ᱦᱚᱸᱛᱚ ᱵᱟᱝᱠᱚ ᱵᱩᱡ ᱠᱷᱟ ᱡᱮ ᱞᱮ ᱱᱚᱝᱠᱟ ᱫᱚ ᱵᱟᱢ ᱵᱷᱟᱞᱮ ᱟ ᱥᱮ ᱪᱮ᱾ ᱞᱟᱹᱭ ᱠᱟᱛᱮ ᱦᱚ ᱡᱩᱫᱤ ᱵᱟᱝᱠᱚ ᱵᱩᱡᱟ ᱛᱟᱦᱞᱮ ᱪᱮᱫ ᱮᱢ ᱪᱤᱠᱟᱹ ᱫᱟᱲᱮᱜ ᱟᱫ᱾
ᱦᱚᱭ᱾
ᱡᱮᱢᱚᱱ ᱚᱠᱚᱭ ᱠᱚᱫᱚ ᱠᱟᱹᱴᱤᱡ ᱨᱮ ᱡᱮᱢᱚᱱ ᱯᱟᱲᱦᱟᱣ ᱵᱟᱫᱽᱜᱤ ᱠᱟᱛᱮᱫ ᱦᱟᱺᱰᱤ ᱠᱚ ᱱᱟᱥᱟᱭᱮᱜ ᱠᱟᱱᱟ ᱯᱟᱹᱣᱨᱟᱹ ᱠᱚ ᱧᱩᱭᱮᱜ ᱠᱟᱱᱟ ᱦᱟᱺᱰᱤ ᱠᱚᱠᱚ ᱧᱩᱭᱮᱜ ᱠᱟᱱᱟ ᱛᱟᱯᱚᱨᱮ᱾ ᱯᱟᱹᱣᱨᱟᱹ ᱠᱚ ᱦᱟᱺᱰᱤ ᱠᱚ ᱧᱩᱭ ᱧᱩᱭ ᱛᱮᱜᱮ ᱢᱚᱱ ᱠᱚ ᱵᱚᱫᱚᱞᱚᱜ ᱠᱟᱱ ᱛᱟᱠᱚᱣᱟ ᱛᱟᱯᱚᱨᱮ ᱤᱱᱠᱟ ᱠᱟ ᱛᱮᱜᱮ ᱢᱟᱱᱮ ᱩᱱᱠᱩ ᱫᱚ ᱠᱚᱢ ᱩᱢ ᱩᱢᱮᱨ ᱨᱮᱜᱮ ᱠᱚ ᱮ ᱠᱩᱲᱤ ᱠᱩᱲᱤ ᱜᱤᱫᱽᱨᱟᱹ ᱵᱟ ᱢᱟᱹᱭ ᱵᱤᱴᱤ ᱥᱮ ᱩᱱᱠᱩ ᱠᱚ ᱟᱠᱜᱨᱚᱥᱚᱱᱚᱜ ᱠᱟᱱᱟ ᱤᱱᱠᱟ ᱠᱟᱛᱮᱫ ᱠᱚ ᱵᱟᱯᱞᱟᱜ ᱠᱟᱱᱟ᱾
ᱩᱱᱠᱩ ᱫᱚ ᱥᱠᱩᱞ ᱠᱚ ᱵᱟᱠᱚ ᱪᱟᱞᱟᱜ ᱜᱮᱭᱟ᱾ ᱡᱩᱫᱤ ᱤᱥᱠᱩᱞ ᱠᱚᱠᱚ ᱯᱟᱲᱦᱟᱣ ᱞᱮᱱᱠᱷᱟᱡ ᱫᱚ ᱱᱤᱝᱠᱟ ᱵᱟᱠᱚ ᱠᱟᱹᱢᱤᱭᱟ᱾
ᱦᱮᱸ᱾
ᱟᱨ ᱪᱮᱫ ᱠᱚ ᱢᱮᱛᱟᱜ ᱠᱟᱱᱟ ᱟᱯᱮ ᱥᱮᱫ ᱫᱚ ᱵᱟᱠᱚ ᱵᱟᱯᱞᱟ ᱵᱟᱲᱟᱜ ᱜᱮᱭᱟ ᱛᱚᱵᱮ ᱦᱟᱱ? ᱡᱮᱢᱚᱱ ᱟᱹᱛᱩ ᱢᱟᱱᱮ